ᱦᱮᱞᱚ᱾
ᱦᱩᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱥᱚᱜᱩᱱ ᱥᱤᱝ
ᱜᱚᱝᱠᱮ ᱫᱟᱜ ᱮᱭᱟᱭ ᱥᱮ ᱵᱟᱝ ᱟᱯᱮ ᱥᱮᱫ ᱫᱚ? ᱦᱟᱭ ᱱᱟᱯᱟᱭ ᱜᱮ᱾
ᱟᱪᱪᱷᱟ᱾
ᱟᱯᱮ ᱥᱮᱜ ᱮ ᱫᱟᱜ ᱮᱜᱼᱟ ᱜᱚᱝᱠᱮ?
ᱦᱚᱭ ᱫᱟᱜᱮᱜ ᱜᱮᱭᱟᱭ ᱮᱱᱟᱱ ᱠᱷᱚᱱᱮ ᱫᱟᱜᱮᱜᱟᱭ ᱮᱠᱷᱚᱱᱚ᱾
ᱦᱩᱸ ᱚᱱᱟ ᱜᱮ᱾ ᱜᱚᱝᱠᱮ ᱵᱟᱦᱟ ᱵᱚᱸᱜᱟ ᱠᱚᱫᱚ ᱯᱟᱨᱚᱢᱮᱱ ᱛᱟᱯᱮᱭᱟ ᱥᱮ ᱵᱟᱝ?
ᱦᱚᱭ ᱵᱟᱦᱟ ᱵᱚᱸᱜᱟ ᱛᱚ ᱟᱹᱰᱤ ᱫᱤᱱ ᱨᱮ ᱦᱩᱭ ᱠᱟᱱᱟ᱾
ᱦᱮᱸ ᱱᱮᱛᱟᱨ ᱫᱚ ᱢᱟᱜ ᱢᱚᱲᱮ ᱠᱚ ᱪᱟᱹᱞᱩ ᱠᱟᱱᱟ ᱛᱚ ᱟᱫᱚ᱾ ᱟᱫᱚ ᱢᱟᱜ ᱢᱚᱲᱮ ᱠᱚᱫᱚ ᱦᱩᱭᱮᱱ ᱛᱟᱯᱮᱭᱟ ᱟᱹᱛᱩ ᱠᱚᱨᱮᱫ?
ᱦᱩᱸ ᱟᱛᱩ ᱨᱮ ᱦᱩᱭᱮᱱᱟ ᱢᱟᱜ ᱢᱚᱲᱮ᱾ ᱯᱚᱱᱨᱚ ᱫᱤᱱ ᱜᱟᱱ᱾ ᱦᱩᱭᱩᱜ ᱠᱟᱱᱟ, ᱜᱮᱞ ᱢᱚᱲᱮ ᱫᱤᱱ ᱜᱟᱱ ᱦᱩᱭᱩᱜ ᱠᱟᱱᱟ᱾
ᱩᱸ᱾
ᱟᱯᱮ ᱥᱮᱱ ᱫᱚ ᱦᱩᱭᱮᱱᱟ ᱥᱮ ᱵᱟᱝ?
ᱦᱮᱸ ᱟᱞᱮ ᱥᱮᱱ ᱫᱚ ᱦᱩᱭ ᱫᱚ ᱦᱩᱭ ᱠᱟᱱ ᱜᱮᱭᱟ ᱦᱟᱸᱜ ᱟᱞᱮ ᱦᱚ ᱚᱱᱠᱟ ᱜᱮ ᱚᱱᱠᱟ ᱜᱮᱞ ᱢᱚᱲᱮ ᱫᱤᱱ ᱜᱟᱱ ᱜᱮ ᱯᱟᱨᱚᱢ ᱮᱱᱟ᱾
ᱚᱸ ᱪᱮᱜᱠᱟ ᱟᱯᱮᱥᱮᱱ ᱫᱚ ᱪᱮᱫ ᱞᱮ ᱞᱮᱠᱟ ᱦᱩᱭᱩᱜᱼᱟ ᱟᱹᱰᱤ ᱡᱚᱢ ᱡᱚᱢᱟᱴ ᱨᱟᱹᱥᱠᱟᱹ ᱜᱮ?
ᱦᱮᱸ ᱟᱞᱮᱥᱮᱫ ᱫᱚ ᱨᱟᱹᱥᱠᱟᱹ ᱫᱚ ᱢᱟᱜ ᱢᱚᱲᱮ ᱠᱚ ᱢᱚᱲᱮ ᱥᱮᱨᱢᱟ ᱨᱮ ᱢᱤᱫ ᱫᱷᱟᱣ᱾ ᱚᱠᱟᱨᱮ ᱟᱨᱚ ᱛᱩᱨᱩᱭ ᱥᱮᱨᱢᱟ ᱨᱮ ᱢᱮᱜ ᱫᱷᱟᱣ ᱚᱱᱠᱟ ᱦᱤᱡᱩᱜᱼᱟ ᱛᱟᱦᱚᱞᱮ ᱨᱟᱹᱥᱠᱟᱹ ᱫᱚ ᱨᱟᱹᱥᱠᱟᱹ ᱜᱮ ᱦᱩᱭᱩᱜᱼᱟ ᱵᱟᱝ ᱫᱚ ᱵᱟᱝ᱾
ᱚ ᱛᱚᱵᱮ ᱫᱚᱢᱮ ᱯᱮ ᱨᱟᱹᱥᱠᱟᱹᱭᱟ ᱟᱯᱮ ᱫᱚ? ᱟᱞᱮ ᱫᱚ ᱵᱚᱪᱷᱚᱨ ᱠᱮ ᱵᱚᱪᱷᱚᱨ
ᱟᱯᱮ ᱫᱚ ᱵᱚᱪᱷᱚᱨ ᱵᱚᱪᱷᱚᱨ ᱢᱟᱱᱮ ᱥᱮᱨᱢᱟ ᱛᱟᱭᱱᱚᱢ ᱥᱮᱨᱢᱟ ᱛᱟᱭᱚᱢ?
ᱦᱳᱭ ᱥᱮᱨᱢᱟ ᱨᱮ ᱢᱤᱫ ᱥᱮᱨᱢᱟ ᱫᱚ ᱵᱟᱦᱟᱜ ᱟᱞᱮ ᱟᱨ ᱢᱤᱫ ᱥᱮᱨᱢᱟ ᱫᱚᱞᱮ ᱢᱟᱜ ᱢᱚᱲᱮᱜᱼᱟ᱾ ᱱᱚᱝᱠᱟ ᱠᱟᱛᱮᱜ ᱜᱮ ᱪᱟᱞᱟᱜᱼᱟ᱾
ᱟᱫᱚ ᱵᱟᱦᱟ ᱵᱚᱸᱜᱟ ᱛᱚ ᱦᱩᱭᱩᱜ ᱜᱮᱭᱟ, ᱟᱛᱳ ᱠᱚᱨᱮ ᱫᱚ ᱡᱚᱛᱚ ᱡᱟᱭᱜᱟ ᱨᱮᱜᱮ᱾ ᱟᱫᱚ ᱢᱟᱜ ᱢᱚᱲᱮ ᱠᱚᱛᱚ ᱢᱟᱜ ᱢᱚᱲᱮ ᱠᱚ ᱫᱚ ᱦᱟᱱᱮ ᱟᱞᱮ ᱚᱱᱛᱮ ᱫᱚ ᱢᱚᱲᱮ ᱥᱮᱨᱢᱟ ᱨᱮ ᱢᱤᱫ ᱫᱷᱟᱣ᱾
ᱦᱩᱸ,
ᱚᱱᱠᱟ ᱟᱨ ᱟᱯᱮᱭᱟᱜ ᱢᱟᱜ ᱢᱚᱲᱮ ᱫᱚ ᱛᱟᱦᱞᱮ ᱚᱠᱟᱞᱮᱠᱟ ᱢᱟᱱᱮ? ᱟᱛᱳ ᱯᱟᱲᱟ ᱨᱮᱱᱟᱜ ᱥᱮ ᱪᱮᱜ ᱞᱮᱠᱟ ᱟᱹᱰᱤᱜᱟᱱ ᱟᱛᱳ ᱢᱮᱥᱟ ᱠᱟᱛᱮᱜ ᱚᱱᱠᱟ ᱯᱮ ᱢᱟᱜ ᱢᱚᱲᱮᱜ ᱜᱮᱭᱟ?
ᱚᱱᱠᱟ ᱦᱚᱸ ᱦᱩᱭᱩᱜ ᱜᱮᱭᱟ ᱚᱱᱟ ᱫᱚ ᱫᱤᱥᱚᱢ ᱢᱟᱜ ᱢᱚᱲᱮ ᱠᱚ ᱞᱟᱹᱭᱟ᱾ ᱱᱮᱛᱟᱨ ᱠᱚ ᱱᱮᱛᱟᱨ ᱠᱚ ᱪᱚᱞ ᱟᱠᱟᱜᱼᱟ᱾ ᱜᱚᱴᱟ ᱜᱮ ᱦᱩᱭᱩᱜ ᱠᱟᱱᱟ ᱢᱮᱜᱴᱮᱱ ᱧᱩᱛᱩᱢᱟᱱ ᱴᱷᱟᱶ ᱨᱮ ᱚᱱᱠᱟ ᱯᱟᱥᱟᱯᱟᱥᱤ ᱯᱟᱲᱟ ᱯᱩᱲᱥᱤ ᱢᱤᱞᱮ᱾ ᱟᱛᱩ ᱠᱚ ᱢᱤᱞᱮ ᱩᱱᱠᱩ ᱠᱚ ᱤᱭᱟᱹᱭᱮᱜᱼᱟ᱾ ᱢᱟᱱᱮ ᱠᱚ ᱜᱚᱴᱟ ᱠᱟᱛᱮᱫ ᱢᱮᱜᱴᱮᱱ ᱢᱟᱜ ᱢᱚᱲᱮ ᱠᱚᱨᱟᱣᱮᱜᱼᱟ ᱫᱤᱥᱚᱢ ᱢᱟᱜ ᱢᱚᱲᱮ ᱢᱮᱱᱛᱮ᱾ ᱜᱚᱴᱟ ᱦᱚᱲ ᱠᱚᱠᱚ ᱡᱟᱣᱨᱟᱜ ᱠᱟᱱᱟ, ᱟᱹᱰᱤ ᱫᱚᱢᱮᱞ ᱫᱚᱢᱮᱞ ᱦᱚᱲ ᱠᱚ ᱡᱟᱣᱨᱟᱜ ᱠᱟᱱᱟ᱾ ᱟᱨ ᱟᱛᱳ ᱴᱚᱞᱟ ᱨᱮᱱᱟᱜ ᱫᱚ ᱟᱛᱳ ᱦᱚᱲ ᱟᱛᱮᱫ ᱜᱮ ᱯᱮᱲᱟ ᱯᱩᱲᱥᱤ ᱠᱚ ᱱᱮᱣᱛᱟ ᱦᱩᱭᱩᱜᱼᱟ, ᱩᱱᱠᱩ ᱜᱮᱠᱚ ᱦᱤᱡᱩᱜ ᱛᱮ ᱟᱨᱠᱚ ᱡᱷᱚᱛᱚᱠᱚ ᱥᱟᱹᱠᱷᱤ ᱥᱚᱵᱷᱟᱭᱟ ᱟᱨᱠᱤ᱾
ᱩᱸ ᱟᱰᱤ ᱱᱟᱯᱟᱭ ᱜᱮ ᱚᱱᱟ᱾ ᱟᱫᱚ ᱯᱮᱲᱟ ᱠᱚ ᱵᱟᱝ ᱦᱮᱡ ᱞᱮᱱᱠᱷᱟᱡ ᱚᱲᱟᱜ ᱠᱚᱦᱚ ᱪᱮ ᱠᱚ ᱤᱭᱟᱹ ᱢᱟᱱᱮ ᱠᱷᱟᱹᱞᱤ ᱠᱷᱟᱹᱞᱤ ᱜᱮ ᱵᱩᱡᱷᱟᱹᱜᱼᱟ᱾ ᱟᱨ ᱯᱮᱲᱟ ᱠᱚ ᱦᱮᱡ ᱞᱮᱱᱷᱠᱟᱡ ᱠᱟᱹᱴᱤᱡ ᱯᱮᱲᱟ ᱠᱚ ᱦᱮᱡ ᱞᱮᱱᱠᱷᱟᱡ ᱚᱲᱟᱜ ᱠᱚ ᱥᱟᱹᱠᱷᱤ ᱥᱚᱵᱷᱟᱜᱼᱟ ᱠᱟᱹᱴᱤᱡ᱾ ᱯᱮᱨᱮᱡ ᱯᱮᱨᱮᱡ ᱨᱟᱹᱥᱠᱟᱹ ᱨᱚᱢᱚᱡ ᱤᱭᱟᱹ ᱟᱨᱚ ᱵᱷᱟᱜᱮ ᱦᱩᱭᱩᱜᱼᱟ᱾
ᱦᱳᱭ᱾
ᱚᱱᱮ ᱚᱱᱠᱟ,
ᱟᱯᱮ ᱥᱮᱱ ᱫᱚ ᱛᱤᱱᱟᱹᱜ ᱛᱤᱱᱟᱹᱜ ᱢᱟᱦᱟ ᱠᱚ? ᱢᱟᱱᱟᱣᱟ, ᱛᱤᱱᱟᱹᱜ ᱢᱟᱦᱟ ᱠᱚ ᱵᱚᱸᱜᱟᱜᱼᱟ ᱟᱨᱠᱤ?
ᱯᱮ ᱢᱟᱦᱟ ᱜᱮᱠᱚ ᱢᱟᱱᱟᱣᱟ ᱟᱯᱮ ᱥᱮᱫ ᱫᱚ ᱪᱮᱫ ᱞᱮᱠᱟ?
ᱚ ᱦᱳᱭ, ᱟᱞᱮ ᱥᱮᱱ ᱦᱚᱸ ᱯᱮ ᱢᱟᱦᱟ ᱜᱮ᱾ ᱯᱳᱭᱞᱳ ᱫᱚ ᱯᱳᱭᱞᱳ ᱫᱤᱱ ᱫᱚ ᱦᱩᱭᱩᱜ ᱠᱟᱱᱟ ᱩᱢ, ᱫᱚᱥᱟᱨ ᱫᱚ ᱥᱟᱹᱨᱫᱤ ᱢᱟᱦᱟ, ᱟᱨ ᱛᱮᱥᱟᱨ ᱫᱤᱱ ᱫᱚ ᱵᱟᱥᱠᱮ ᱢᱟᱦᱟ ᱥᱮ ᱡᱟᱞᱮ ᱢᱟᱦᱟ ᱠᱚ ᱢᱮᱛᱟᱜᱼᱟ ᱟᱨᱠᱤ᱾
ᱟᱪᱪᱷᱟ ᱟᱪᱪᱷᱟ᱾ ᱦᱮᱸ ᱟᱞᱮ ᱥᱮᱫ ᱦᱚᱸ ᱚᱱᱠᱟᱜᱮ᱾ ᱟᱫᱚ ᱩᱢ ᱢᱟᱦᱟ ᱨᱮᱫᱚ ᱚᱱᱮ ᱚᱱᱠᱟ ᱤᱭᱟᱹᱨᱮ ᱡᱟᱦᱮᱨ ᱡᱟᱦᱮᱨ ᱨᱮ ᱵᱚᱸᱜᱟ ᱵᱩᱨᱩ ᱦᱩᱭᱩᱜ ᱜᱮᱭᱟ ᱩᱢ ᱢᱟᱦᱟ ᱨᱮ ᱫᱚ᱾ ᱡᱟᱦᱟᱸᱭ ᱢᱟᱱᱮ ᱫᱟᱲᱮ ᱠᱚᱠᱚ ᱤᱫᱤ ᱠᱚᱣᱟ ᱡᱚᱛᱚ ᱦᱚᱲᱟᱜ ᱚᱲᱟᱜ ᱯᱤᱪᱷᱩ ᱢᱮ ᱢᱟᱨᱟᱝ ᱦᱚᱲ ᱡᱟᱦᱟᱸᱭ ᱛᱟᱦᱮᱱᱟᱭ ᱫᱟᱨᱮ ᱠᱚ ᱤᱫᱤ ᱠᱚᱭᱟ ᱚᱸᱰᱮ ᱵᱚᱸᱜᱟ ᱠᱚᱣᱟ ᱠᱚ
ᱚᱻ
ᱟᱫᱚ ᱩᱱ ᱦᱤᱞᱳᱜ ᱫᱚ ᱚᱸᱰᱮ ᱜᱮ ᱥᱚᱲᱮ ᱯᱷᱚᱲᱮ ᱡᱚ ᱡᱚᱢ ᱦᱩᱭᱩᱜ ᱜᱮᱭᱟ ᱚᱸᱰᱮ ᱜᱮ᱾ ᱤᱥᱤᱱ ᱵᱟᱥᱟᱝ ᱠᱟᱛᱮᱫ᱾ ᱚᱸᱵᱮ ᱫᱟᱲᱮ ᱠᱚ ᱡᱟᱦᱟᱸ ᱢᱟᱱᱮ ᱵᱚᱸᱜᱟ ᱡᱟᱦᱟᱸᱭ ᱠᱚ ᱫᱟᱨᱮ ᱠᱚ ᱵᱚᱸᱜᱟ ᱟᱠᱟᱫ ᱠᱚᱣᱟ ᱠᱚ᱾ ᱩᱱᱠᱩ ᱟᱛᱮ ᱥᱚᱲᱮ ᱯᱷᱚᱲᱮ ᱥᱚᱲᱮᱴᱚᱲᱮ ᱤᱥᱤᱱ ᱠᱟᱛᱮᱫ᱾ ᱟᱫᱚ ᱚᱱᱟᱜᱮ ᱡᱚᱢᱠᱚ ᱦᱩᱭᱩᱜᱼᱟ ᱯᱩᱨᱟᱹᱼᱼ ᱡᱟᱦᱟᱸ ᱠᱚ ᱢᱮᱱᱟᱜ ᱠᱚᱣᱟ ᱟᱛᱳ ᱨᱮᱱ ᱦᱚᱲ ᱠᱚ ᱡᱚᱛᱚ ᱚᱸᱰᱮ
ᱦᱩᱸ ᱦᱩᱸ ᱪᱟᱞᱟᱣ ᱠᱟᱛᱮ ᱠᱚ ᱡᱚᱢᱟ ᱵᱟᱝ,
ᱦᱮᱸ ᱟᱯᱮᱥᱮᱫ ᱚᱱᱛᱮ ᱦᱚᱸ
ᱦᱳᱭ ᱟᱞᱮ ᱥᱮᱫ ᱫᱚ ᱩᱢ ᱦᱤᱞᱳᱜ ᱫᱚ, ᱩᱢ ᱯᱷᱟᱨᱪᱟᱭᱟᱠᱚ ᱡᱟᱦᱮᱨ ᱠᱚᱠᱚ᱾ ᱥᱟᱯᱷᱟ ᱥᱟᱹᱯᱷᱤᱭᱟ ᱛᱟᱨᱯᱚᱨ ᱚᱲᱟᱜ ᱠᱚᱠᱚ ᱜᱮᱡ ᱜᱩᱨᱤᱡᱟ᱾ ᱵᱷᱟᱜᱮ ᱴᱷᱤᱠ ᱠᱚ ᱩᱢ ᱱᱟᱲᱠᱟᱭᱟ ᱩᱱ ᱦᱤᱞᱳᱜ ᱫᱚ ᱵᱚᱸᱜᱟ ᱠᱚᱠᱚᱼᱼ ᱨᱩᱢ ᱰᱟᱠᱟᱣ ᱠᱚᱣᱟ ᱦᱮᱡ ᱠᱟᱛᱮᱫ ᱟᱠᱚᱣᱟᱜᱼᱼ ᱥᱟᱯᱟᱯ ᱠᱚᱠᱚ ᱧᱮᱞ ᱤᱫᱤ ᱛᱟᱠᱚᱣᱟ ᱡᱟᱦᱮᱨ ᱠᱚᱠᱚ ᱧᱮᱞ ᱤᱫᱤᱭᱟ ᱴᱷᱤᱠᱴᱷᱟᱠᱼᱼ ᱜᱮᱭᱟ ᱥᱮ ᱵᱟᱝ ᱱᱟᱯᱟᱭ ᱜᱮᱭᱟ ᱥᱮ ᱵᱟᱝ ᱚᱱᱟ ᱦᱤᱞᱳᱜ ᱫᱚ ᱚᱱᱟᱜᱮ ᱠᱟᱹᱢᱤ ᱟᱨ ᱧᱤᱫᱟᱹ ᱴᱮᱡᱼᱼ ᱞᱟᱸᱟᱜᱽᱲᱮ ᱠᱚ ᱮᱱᱮᱡᱟ ᱛᱟᱨᱯᱚᱨᱮ ᱫᱚᱥᱟᱨ ᱥᱟᱹᱨᱫᱤ ᱢᱟᱦᱟ ᱨᱮᱫᱚ ᱟᱫᱚ, ᱡᱷᱚᱛᱚ ᱚᱲᱟᱜ ᱨᱮᱱᱼᱼ ᱦᱚᱲ ᱠᱚ ᱪᱟᱞᱟᱣ ᱥᱮᱛᱟᱜ ᱨᱮᱠᱚ ᱪᱟᱞᱟᱜ ᱛᱮ ᱱᱟᱭᱠᱮᱭᱟᱜ ᱨᱟᱪᱟ ᱨᱮᱠᱚ ᱪᱟᱞᱟᱜ ᱛᱮ ᱚᱸᱰᱮ ᱠᱷᱚᱱᱟᱜ ᱟᱫᱚᱼᱼ ᱵᱚᱸᱜᱟ ᱠᱚᱼᱼ ᱥᱮ ᱱᱟᱭᱠᱮ ᱠᱚᱠᱚ ᱫᱟᱨᱟᱢ ᱤᱫᱤ ᱠᱚᱣᱟ ᱡᱟᱦᱮᱨ ᱛᱮ᱾ ᱟᱫᱚ ᱡᱟᱦᱮᱨ ᱨᱮ ᱟᱫᱚᱼᱼ ᱵᱚᱸᱜᱟ ᱠᱚ ᱦᱩᱭᱩᱜᱼᱟ ᱫᱟᱲᱮ ᱠᱚᱠᱚ ᱮᱢ ᱠᱚᱣᱟ᱾ ᱚᱱᱟ ᱠᱚ ᱦᱩᱭ ᱠᱟᱛᱮ ᱟᱫᱚ ᱵᱚᱸᱜᱟ ᱠᱚᱼᱼ ᱯᱩᱨᱟᱹᱣ ᱠᱟᱛᱮᱜ ᱟᱫᱚ ᱤᱭᱟᱹᱭᱟᱠᱚ ᱥᱚᱲᱮ ᱠᱚᱠᱚᱼᱼ ᱡᱩᱛᱟ ᱚᱱᱟ ᱠᱚ ᱟᱫᱚ ᱡᱚᱢ ᱵᱟᱲᱟ ᱦᱩᱭᱩᱜ-ᱟ ᱟᱛᱩ ᱨᱮᱱ ᱦᱚᱲ ᱥᱟᱱᱟᱢ ᱠᱚᱠᱚ ᱪᱟᱞᱟᱜ ᱛᱟᱠᱚ᱾ ᱡᱚᱢ ᱵᱟᱲᱟᱭᱟ ᱯᱮᱲᱟ ᱯᱩᱥᱤ ᱡᱚᱛᱚ ᱜᱮᱠᱚ ᱡᱚᱢᱟ ᱟᱨ ᱧᱤᱫᱟᱹᱼᱼ
ᱟᱪᱪᱷᱟ ᱟᱪᱪᱷᱟ᱾ ᱦᱮᱸ ᱜᱚᱝᱠᱮ ᱤᱱᱟᱹᱜ ᱦᱚᱸ ᱠᱟᱹᱴᱤᱡ ᱡᱟᱹᱱᱤᱡ ᱠᱷᱟᱡ ᱠᱟᱹᱭ ᱦᱩᱭ ᱠᱟᱱᱟ᱾ ᱟᱞᱮᱭᱟᱜ ᱦᱚᱸ ᱚᱱᱠᱟᱜᱮ ᱦᱩᱭᱩᱜ ᱜᱮᱭᱟ ᱩᱢ ᱢᱟᱦᱟ ᱨᱮᱫᱚ ᱟᱞᱮᱭᱟᱜ ᱦᱚᱸ ᱚᱱᱠᱟᱜᱮ ᱥᱟᱹᱨᱫᱤ ᱢᱟᱦᱟ ᱨᱮᱼᱼ ᱚᱱᱮ ᱪᱮᱫ ᱞᱮᱠᱟᱢ ᱞᱟᱹᱭ ᱠᱮᱫᱟ ᱚᱱᱠᱟᱜᱮᱼᱼ ᱥᱚᱢᱟᱱ ᱜᱮ ᱦᱩᱭᱩᱜ ᱩᱢ ᱢᱚᱦᱟ ᱨᱮᱫᱚ ᱚᱱᱮ ᱠᱚᱲᱟ ᱠᱚ ᱟᱹᱛᱩ ᱨᱮᱱ ᱠᱚᱲᱟ ᱠᱚᱠᱚ ᱪᱟᱞᱟᱜ ᱜᱮᱭᱟ ᱵᱤᱨ ᱛᱮᱠᱚ ᱪᱟᱞᱟᱜ, ᱦᱟᱱᱮ ᱥᱟᱨᱡᱚᱢ ᱴᱟ ᱥᱟᱨᱡᱚᱢ ᱦᱮᱸ ᱦᱳᱭ᱾ ᱛᱟᱯᱚᱨᱮ ᱚᱱᱮ ᱤᱭᱟᱹ ᱫᱟᱞᱚᱵ ᱦᱩᱭᱩᱜ ᱜᱮᱭᱟ᱾ ᱪᱷᱟᱢᱰᱟ ᱫᱟᱞᱚᱵ ᱜᱮᱭᱟ ᱠᱚ ᱚᱱᱟ ᱤᱭᱟᱹᱨᱮ ᱵᱚᱸᱜᱟ ᱛᱷᱟᱱ ᱨᱮ ᱥᱮᱱ ᱠᱟᱛᱮᱫ᱾
ᱦᱩᱸ ᱥᱟᱹᱲᱤᱢ ᱫᱟᱞᱚᱵ᱾
ᱦᱮᱸ ᱥᱟᱹᱲᱤᱢ ᱫᱟᱞᱚᱵ᱾
ᱰᱟᱹᱸᱜᱩᱣᱟᱹ ᱠᱚᱲᱟ ᱠᱚᱠᱚ ᱪᱟᱞᱟᱜᱼᱟ᱾
ᱦᱮᱸ ᱱᱚᱶᱟ ᱫᱚ ᱰᱟᱹᱸᱜᱩᱣᱟᱹ ᱠᱚᱱᱟᱜ ᱠᱟᱹᱢᱤ ᱜᱮᱛᱚ᱾
ᱦᱩᱸ ᱟᱨ ᱵᱟᱥᱠᱮ ᱦᱮᱞᱳᱜ ᱫᱚ ᱨᱟᱹᱥᱠᱟᱹᱭ ᱜᱮᱭᱟ ᱯᱮ ᱥᱮ ᱵᱟᱝ?
ᱵᱟᱥᱠᱮ ᱦᱮᱞᱳᱜ ᱫᱚ ᱨᱟᱹᱥᱠᱟᱹ ᱫᱚ ᱨᱟᱹᱥᱼᱼ ᱠᱟᱹ ᱜᱮ ᱟᱞᱮ ᱥᱮᱫ ᱫᱚ ᱪᱮᱫ ᱞᱮᱠᱟ ᱠᱟᱱᱟ ᱜᱚᱝᱠᱮ ᱟᱞᱮ ᱥᱮᱜ ᱵᱚᱞᱛᱮ ᱜᱮᱞᱮ ᱥᱚᱦᱚᱨ ᱵᱟᱡᱟᱨ ᱠᱚ ᱱᱮᱛᱟᱨ ᱛᱚ ᱨᱟᱠᱟᱵ ᱤᱫᱤᱜ ᱠᱟᱱᱟ ᱢᱟᱱᱮ ᱫᱤᱱ ᱫᱤᱱᱠᱮ ᱟᱨᱚ ᱟᱫᱚ ᱱᱚᱝᱠᱟ ᱦᱳᱭ ᱠᱟᱱᱟ ᱥᱚᱦᱚᱨ ᱵᱟᱡᱟᱨ ᱨᱮᱱ ᱦᱚᱲ ᱛᱚᱼᱼ ᱚᱱᱛᱮ ᱟᱞᱮ ᱥᱮᱫ ᱫᱚ ᱵᱤᱥᱤᱨ ᱵᱷᱟᱜᱽ ᱥᱚᱦᱚᱨ ᱵᱟᱡᱟᱨ ᱨᱮᱱ ᱦᱚᱲ ᱠᱚ ᱢᱮᱱᱟᱜ ᱠᱚᱣᱟᱼᱼ ᱟᱫᱚ ᱵᱟᱥᱠᱮ ᱢᱟᱦᱟ ᱫᱚ ᱟᱞᱮ ᱥᱮᱫ ᱫᱚ ᱮᱢᱚᱱ ᱦᱩᱭ ᱠᱟᱱᱟ ᱡᱮᱼᱼ ᱟᱛᱚ ᱢᱮᱫᱴᱟᱝ ᱟᱛᱚ ᱱᱚᱸᱰᱮ ᱠᱷᱟᱡ ᱟᱨ ᱢᱮᱫᱴᱟᱝ ᱟᱛᱚ ᱢᱟᱱᱮ ᱟᱨ ᱦᱚᱸ ᱟᱹᱰᱤ ᱥᱟᱜᱤᱧ᱾
ᱟᱪᱪᱷᱟ᱾
ᱚᱱᱠᱟ ᱟᱫᱚ ᱚᱱᱮ ᱚᱱᱛᱮ ᱫᱚ ᱱᱚᱝᱠᱟ ᱦᱩᱭᱩᱜ ᱜᱮᱭᱟ ᱡᱮ
ᱡᱩᱢᱤᱫᱚᱜᱼᱟ ᱵᱟᱝ?
ᱵᱟᱝ ᱡᱩᱢᱤᱫ ᱫᱚ ᱵᱟᱝ ᱠᱚ ᱡᱩᱢᱤᱫ ᱫᱟᱲᱮᱭᱟᱜᱼᱟ, ᱵᱟᱥᱠᱮ ᱢᱟᱦᱟ ᱦᱤᱞᱳᱜ ᱫᱚ᱾ ᱥᱟᱹᱨᱫᱤ ᱢᱟᱦᱟ ᱨᱮᱫᱚ ᱴᱷᱤᱠ ᱜᱮᱭᱟ, ᱡᱟᱦᱮᱨ ᱨᱮ ᱡᱷᱚᱛᱚ ᱦᱚᱲ ᱢᱤᱫ ᱤᱭᱟᱹ ᱡᱩᱢᱤᱫᱚᱜ ᱜᱮᱭᱟ᱾ ᱠᱤᱱᱛᱩ ᱡᱟᱞᱮ ᱢᱟᱦᱟ ᱫᱚ ᱚᱱᱠᱟ‌ ᱵᱟᱥ ᱠᱮ ᱢᱟᱦᱟ ᱨᱮ ᱫᱚ ᱚᱱᱠᱟ ᱦᱩᱭᱩᱜᱼᱟ, ᱜᱟᱹᱰᱤ ᱟᱛᱮᱜ ᱠᱚ ᱩᱸᱰᱩᱜ ᱮᱱ ᱜᱮ ᱾ ᱟᱫᱚ ᱛᱟᱲᱟᱢ ᱛᱮᱫᱚ ᱥᱟᱺᱜᱤᱧ ᱥᱟᱺᱜᱤᱧ ᱪᱟᱞᱟᱜ ᱫᱚ ᱠᱚᱥᱴᱚ ᱜᱮᱭᱟ᱾
ᱦᱳᱭ, ᱛᱟᱲᱟᱢ ᱛᱮ ᱫᱚ ᱠᱚᱥᱴᱚ ᱜᱮ᱾
ᱦᱮᱸ, ᱟᱫᱚ ᱚᱱᱮ ᱚᱱᱠᱟ᱾ ᱤᱭᱟᱹ ᱜᱟᱹᱰᱤᱭᱟᱛᱮᱫ ᱪᱟᱞᱟᱣ ᱩᱸᱰᱩᱠᱚᱜ ᱦᱩᱭᱩᱜ ᱜᱮᱭᱟ, ᱢᱚᱴᱚᱨ ᱜᱟᱹᱰᱤ ᱛᱮ᱾ ᱟᱨ ᱫᱤᱭᱮ ᱚᱱᱠᱟ ᱱᱟᱭᱠᱮᱹᱭᱟᱜ ᱚᱲᱟᱜ ᱢᱤᱫ ᱡᱟᱭᱜᱟ ᱨᱮ ᱠᱷᱟᱡ ᱟᱨᱚ ᱢᱟᱺᱡᱷᱤᱭᱟᱜ ᱚᱲᱟᱜ ᱢᱤᱫ ᱡᱟᱭᱜᱟ ᱨᱮ, ᱚᱱᱮ ᱚᱱᱠᱟ ᱚᱲᱟᱜ᱾ ᱟᱫᱚ ᱚᱱᱮ ᱚᱱᱠᱟ ᱡᱟᱦᱟᱸᱭ ᱢᱩᱞ ᱢᱩᱞ ᱢᱟᱱᱮ ᱪᱮᱛᱟᱱ ᱦᱚᱲ ᱢᱟᱱᱮ ᱤᱭᱟᱹ ᱦᱚᱲ ᱠᱚ ᱛᱟᱦᱮᱱᱟ᱾ ᱢᱟᱨᱟᱝ ᱦᱚᱲ ᱠᱚᱠᱚ ᱛᱟᱦᱮᱱᱟ᱾ ᱟᱫᱚ ᱤᱭᱟᱹ ᱩᱱᱠᱩᱣᱟᱜ ᱚᱲᱟᱜ ᱠᱚᱨᱮ ᱜᱮ ᱪᱟᱞᱟᱜ ᱦᱩᱭᱩᱜᱼᱟ ᱫᱤᱭᱮ᱾ ᱵᱟᱥᱠᱮ ᱢᱟᱦᱟᱸ ᱨᱮ, ᱟᱛᱳ ᱨᱮᱫᱚ ᱢᱤᱫᱴᱟᱝ ᱫᱚ ᱵᱷᱟᱜᱮ ᱜᱮᱭᱟ ᱡᱚᱛᱚ ᱦᱚᱲ ᱢᱤᱫ ᱥᱟᱝ ᱤᱭᱟᱹ ᱴᱟᱢᱟᱠ ᱛᱩᱢᱫᱟᱜ ᱜᱚᱜ ᱠᱟᱛᱮᱢ ᱩᱸᱰᱩᱜ ᱮᱱᱟ, ᱟᱫᱚ ᱵᱮᱹᱥ ᱤᱭᱟᱹ ᱚᱲᱟᱜ ᱚᱲᱟᱜ, ᱚᱲᱟᱜ ᱯᱚᱨᱮ ᱚᱲᱟᱜ ᱚᱱᱠᱟᱢ ᱵᱟᱥᱠᱮ ᱤᱫᱤᱭᱟ᱾ ᱟᱫᱚ ᱚᱱᱠᱟ ᱥᱚᱦᱚᱨ ᱵᱟᱡᱟᱨ ᱨᱮ ᱚᱱᱠᱟ ᱢᱤᱫᱴᱟᱝ ᱯᱨᱚᱵᱞᱮᱢ ᱠᱟᱱᱟ, ᱱᱚᱣᱟ ᱢᱤᱫᱴᱟᱝ ᱾
ᱟᱪᱪᱷᱟ ᱟᱨ ᱟᱯᱮ ᱥᱮᱫ ᱫᱚ ᱤᱭᱟᱹ ᱛᱮᱜᱮ, ᱴᱟᱢᱟᱠ ᱛᱩᱢᱫᱟᱜ ᱛᱮᱜᱮ ᱠᱚ ᱵᱟᱥᱠᱮ ᱢᱟᱦᱟᱸ ᱠᱚ ᱢᱟᱱᱟᱣᱟ ᱥᱮ ᱱᱮᱛᱟᱨ ᱫᱚ ᱵᱚᱠᱥ ᱠᱚ ᱢᱟᱹᱭᱤᱠ ᱠᱚᱠᱚ ᱪᱟᱹᱞᱩᱣ ᱠᱟᱜᱼᱟ, ᱚᱱᱠᱟ ᱫᱚ ᱵᱟᱝᱟ᱾
ᱚᱱᱠᱟ ᱫᱚ ᱵᱟᱝᱟ᱾
ᱚ ᱚᱱᱟᱜᱮ ᱱᱟᱯᱟᱭ, ᱱᱮᱛᱟᱨ ᱢᱟ ᱟᱨᱦᱚᱸ ᱧᱮᱞᱚᱜ ᱠᱟᱱ ᱮᱴᱟᱜ ᱮᱴᱟᱜ ᱴᱚᱴᱷᱟ ᱠᱚᱨᱮ ᱧᱮᱞᱚᱜ ᱠᱟᱱᱟ ᱢᱟᱹᱭᱤᱠ ᱠᱚᱠᱚ ᱤᱭᱟᱹᱭᱮᱜᱼᱟ ᱦᱳᱭ, ᱚᱱᱟ ᱫᱚ ᱟᱵᱚᱣᱟᱜ ᱥᱟᱱᱛᱟᱲ ᱥᱟᱶᱛᱟ ᱵᱟᱹᱲᱤᱡ ᱰᱟᱦᱟᱨ ᱥᱮᱫ ᱪᱟᱞᱟᱜ ᱠᱟᱱ ᱛᱟᱵᱚᱱᱟ᱾ ᱚᱱᱟ ᱠᱚ ᱵᱟᱝ ᱠᱚᱨᱟᱣ ᱜᱮ ᱱᱟᱯᱟᱭᱟ᱾ ᱵᱟᱠᱷᱟᱱ ᱫᱚ ᱯᱚᱨᱮᱛᱮᱱ ᱯᱚᱼᱯᱳᱝᱲᱟ ᱠᱚ ᱪᱮᱫ ᱠᱚᱠᱚ ᱥᱮᱬᱟ ᱡᱚᱝᱟ? ᱡᱟᱦᱟᱸ ᱠᱚ ᱧᱮᱞᱟ, ᱩᱱᱠᱩ ᱫᱚ ᱚᱱᱟ ᱜᱮ ᱠᱚ ᱥᱮᱬᱟᱭᱟ ᱥᱮ᱾
ᱚᱱᱟ ᱦᱚᱛᱚ ᱠᱟᱛᱷᱟ ᱠᱟᱱ ᱜᱮᱭᱟ᱾
ᱦᱳᱭ᱾
ᱟᱯᱮ ᱥᱮᱫ ᱦᱚᱸ ᱛᱟᱞᱦᱮ ᱨᱟᱹᱥᱠᱟᱹ ᱫᱚ ᱢᱚᱴᱟᱢᱩᱴᱤ ᱵᱟᱥᱠᱮ ᱢᱟᱦᱟᱸ ᱨᱮ ᱫᱚ ᱵᱷᱟᱜᱮ ᱜᱮ ᱨᱟᱹᱥᱠᱟᱹᱭ ᱜᱮᱭᱟ ᱛᱟᱞᱦᱮ?
ᱦᱚᱸᱻ ᱯᱩᱨᱟᱹ ᱥᱮᱛᱟᱜ ᱠᱷᱚᱱ ᱟᱹᱭᱩᱵ ᱫᱷᱟᱹᱨᱤᱡ᱾ ᱞᱮᱛᱟᱲ ᱜᱮ ᱞᱟᱜᱽᱲᱮ ᱥᱮᱨᱮᱧ, ᱞᱟᱜᱽᱲᱮ ᱮᱱᱮᱡ ᱛᱮ
ᱟᱹᱰᱤ ᱢᱚᱡᱽ, ᱦᱩᱸ ᱾ ᱵᱟᱦᱟ ᱨᱮᱫᱚ ᱩᱱᱟᱹᱜ ᱵᱟᱝ ᱨᱟᱹᱥᱠᱟᱹ ᱨᱮᱦᱚᱸ ᱠᱤᱱᱛᱩ ᱢᱟᱜ ᱢᱚᱬᱮ ᱨᱮᱫᱚ ᱨᱟᱹᱥᱠᱟᱹ ᱫᱚ ᱚᱱᱟ ᱨᱮᱱᱟᱜ ᱟᱨᱚ ᱵᱟᱹᱲᱛᱤᱜᱼᱟ, ᱵᱟᱹᱲᱛᱤ ᱜᱮ ᱵᱩᱡᱷᱟᱹᱜᱼᱟ᱾
ᱦᱳᱭ ᱟᱨ ᱵᱟᱦᱟ ᱨᱮᱫᱚ ᱥᱩᱫᱩ ᱟᱹᱛᱳ ᱨᱮᱱ ᱦᱚᱲ ᱟᱛᱮᱫ ᱜᱮ ᱵᱟᱦᱟ ᱨᱮᱫᱚ ᱵᱟᱠᱚ ᱱᱮᱶᱛᱟ ᱠᱚᱣᱟ᱾
ᱱᱮᱶᱛᱟ ᱦᱚᱸ ᱱᱤᱛᱚᱜ ᱵᱟᱝ ᱠᱚ ᱱᱮᱶᱛᱟ ᱠᱚᱣᱟ ᱟᱨ ᱱᱚᱣᱟ ᱫᱚ ᱢᱚᱸᱬᱮ ᱥᱮᱨᱢᱟ ᱨᱮ ᱢᱤᱫ ᱫᱷᱟᱣ ᱡᱚᱛᱚ ᱦᱚᱲ ᱜᱮ ᱦᱚᱦᱚ ᱟᱠᱚᱣᱟ, ᱯᱮᱲᱟ ᱯᱩᱲᱥᱤ ᱠᱚ᱾ ᱡᱟᱶᱟᱭ ᱛᱟᱠᱚ ᱥᱮ ᱥᱟᱸᱜᱤᱧ ᱨᱮ ᱡᱟᱸᱦᱟᱭ ᱢᱮᱱᱟᱜ ᱠᱚᱣᱟ, ᱠᱚ ᱦᱤᱡᱩᱜᱼᱟ ᱚᱱᱟ ᱥᱚᱢᱚᱭ ᱫᱚ ᱟᱨ ᱮᱢᱱᱤ ᱛᱮᱢᱱᱤ ᱟᱫᱚ ᱦᱚ ᱟᱫᱚ ᱮᱢᱱᱤ ᱥᱚᱢᱚᱭ ᱦᱚᱸ ᱠᱟᱹᱢᱤ ᱴᱟᱹᱢᱤ ᱠᱚ ᱛᱟᱦᱮᱱ ᱛᱟᱠᱚᱣᱟ ᱛᱚ ᱦᱟᱱᱛᱮ ᱱᱟᱱᱛᱮ᱾ ᱥᱚᱢᱚᱭ ᱵᱟᱝ ᱚᱠᱛᱚ ᱵᱟᱝ ᱠᱚ ᱠᱩᱲᱟᱹᱣ ᱫᱟᱲᱮᱭᱟᱜᱼᱟ᱾
ᱦᱳᱭ ᱡᱚᱛᱚ ᱜᱮ ᱠᱟᱹᱢᱤ ᱦᱚᱲ ᱠᱟᱱ ᱜᱮᱭᱟᱵᱳᱱ᱾
ᱚᱱᱠᱟ ᱟᱫᱚ ᱫᱤᱭᱮ ᱜᱚᱝᱠᱮ ᱚᱱᱛᱮᱭ ᱫᱟᱜ ᱞᱮᱜᱼᱟ ᱛᱤᱦᱤᱧ?
ᱦᱳᱭ ᱫᱟᱜ ᱠᱮᱜ ᱜᱮᱭᱟᱭ ᱮᱠᱷᱚᱱᱚ ᱫᱟᱜ ᱮᱜ ᱜᱮᱭᱟᱭ᱾ ᱦᱩᱰᱩᱨ ᱵᱤᱡᱽᱞᱤ ᱱᱤᱛ ᱦᱚᱸᱭ
ᱱᱚᱱᱛᱮ ᱦᱚ ᱦᱩᱰᱩᱨ ᱵᱤᱡᱽᱞᱤ ᱥᱟᱰᱮ ᱠᱟᱱᱟ᱾ ᱱᱚᱱᱛᱮ ᱦᱚ ᱢᱟᱜ ᱢᱚᱲᱮ ᱠᱚᱫᱚ ᱱᱟᱯᱟᱭ ᱱᱟᱯᱟᱭ ᱛᱮᱜᱮ ᱯᱟᱨᱚᱢ ᱟᱠᱟᱱᱟ᱾ ᱱᱚᱝᱠᱟ ᱵᱟᱭ ᱫᱟᱜ ᱤᱭᱟᱹ ᱫᱟᱜ ᱤᱭᱟᱹ ᱠᱟᱜᱟᱭ᱾ ᱦᱳᱭ, ᱪᱟᱸᱫᱚ ᱵᱚᱸᱜᱟᱭ ᱠᱚᱭᱚᱜ ᱠᱟᱜ ᱵᱚᱱᱟ᱾
ᱦᱳᱭ, ᱚᱱᱟ ᱞᱟᱹᱜᱤᱫ ᱜᱮᱛᱚ ᱵᱚᱱ ᱢᱟᱜ ᱢᱚᱲᱮᱜᱼᱟ᱾ ᱟᱵᱚ ᱫᱚ ᱠᱟᱲᱟ ᱢᱟᱹᱱᱢᱤ ᱛᱚ, ᱩᱱᱠᱩ ᱜᱮ ᱩᱱᱠᱩ ᱜᱮ ᱟᱵᱚ ᱦᱚᱨ ᱫᱚᱠᱚ ᱦᱚᱨ ᱰᱟᱦᱟᱨ ᱠᱚ ᱩᱫᱩᱜ ᱟᱵᱚᱱᱟ᱾ ᱡᱮ ᱱᱚᱣᱟ ᱰᱟᱦᱟᱨ ᱛᱮ ᱛᱟᱲᱟᱢ ᱯᱮ᱾ ᱟᱵᱚ ᱦᱚᱸ ᱟᱵᱚ ᱦᱚᱸ ᱜᱚᱸᱥᱟᱭ ᱠᱚ ᱞᱟᱹᱜᱤᱫ, ᱟᱨ ᱜᱚᱸᱥᱟᱭ ᱦᱚᱸ ᱟᱵᱚ ᱠᱚ ᱞᱟᱹᱜᱤᱫ᱾ ᱟᱠᱚ ᱠᱚ ᱟᱵᱚ ᱟᱠᱚ ᱵᱚᱱ ᱫᱮᱵᱟ ᱥᱮᱵᱟ ᱠᱚᱢᱟ ᱟᱠᱚ ᱟᱵᱚ ᱠᱚ ᱫᱮᱵᱟ ᱥᱮᱵᱟ ᱵᱚᱱᱟ᱾
ᱦᱮᱸ ᱚᱱᱟ ᱜᱮᱛᱚ ᱪᱚᱞ ᱫᱚ ᱚᱱᱟ ᱜᱮᱛᱚ ᱟᱹᱨᱤ ᱫᱚ᱾
ᱦᱳᱭ,
ᱩᱱᱠᱩᱣᱟᱜ ᱛᱷᱩᱢ ᱫᱟᱲᱮ ᱛᱮᱜᱮ ᱛᱚ ᱟᱵᱚ ᱱᱤᱛᱚᱜ ᱢᱮᱱᱟᱜ ᱵᱚᱱᱟ᱾
ᱦᱳᱭ ᱦᱳᱭ, ᱩᱱᱠᱩ ᱚᱱᱠᱟ ᱜᱮᱵᱚᱱ ᱫᱮᱵᱟ ᱤᱭᱟᱹ ᱫᱮᱵᱟ ᱥᱮᱵᱟ ᱤᱫᱤ ᱠᱚᱢᱟ ᱢᱟᱜ ᱢᱚᱲᱮ ᱛᱟᱞᱟ ᱛᱮ ᱵᱟᱦᱟ ᱛᱟᱞᱟ ᱛᱮ᱾
ᱟᱨ ᱟᱵᱚ ᱟᱠᱚ ᱦᱚᱸ ᱟᱵᱚ ᱡᱮᱢᱚᱱ ᱚᱱᱠᱟ ᱱᱟᱯᱟᱭᱠᱟᱛᱮ ᱱᱟᱯᱟᱭ ᱛᱮ, ᱫᱚᱦᱚ ᱵᱚᱱ ᱢᱟᱠᱚ ᱚᱱᱟ ᱠᱷᱟᱛᱤᱨ ᱜᱮᱛᱚ ᱱᱚᱣᱟ ᱠᱚ ᱠᱟᱛᱷᱟᱴᱟᱜ᱾
ᱦᱳᱭ ᱟᱵᱚ ᱟᱠᱚ ᱱᱟᱯᱟᱭ ᱛᱮᱵᱚᱱ ᱫᱚᱦᱚ ᱫᱟᱲᱮᱭᱟᱠᱚ ᱢᱟ, ᱟᱠᱚ ᱦᱚᱸ ᱟᱵᱚ ᱱᱟᱯᱟᱭ ᱛᱮᱠᱚ ᱫᱚᱦᱚ ᱵᱚᱱᱟ᱾
ᱚᱱᱟ ᱜᱮ᱾
ᱨᱟᱹᱥᱠᱟᱹ ᱵᱚᱱ ᱧᱟᱢ ᱦᱚᱪᱚ ᱠᱚᱢᱟ, ᱟᱠᱚ ᱦᱚᱸᱠᱚ ᱨᱟᱹᱥᱠᱟᱹ ᱦᱚᱪᱚ ᱵᱚᱱᱟ᱾ ᱡᱟᱦᱟᱱᱟᱜ ᱫᱩᱠᱷ ᱢᱩᱦᱤᱢ ᱠᱷᱚᱱᱟᱜ ᱠᱚ ᱚ‌ᱣᱟᱨ ᱨᱟᱠᱟᱵ ᱵᱚᱱᱟ᱾
ᱦᱩᱸ ᱦᱩᱸ᱾
ᱦᱩᱸ,
ᱠᱟᱛᱷᱟ ᱠᱟᱱ ᱜᱮᱭᱟ ᱜᱚᱝᱠᱮ᱾
ᱦᱳᱭ,
ᱦᱳᱭ ᱜᱚᱝᱠᱮ᱾ ᱫᱤᱭᱮ ᱜᱚᱝᱠᱮ ᱡᱚᱢ ᱠᱚᱫᱚ ᱦᱩᱭ ᱠᱟᱱᱟ ᱛᱟᱞᱦᱮ?
ᱪᱮᱜ ᱜᱚᱝᱠᱮ?
ᱜᱚᱝᱠᱮ ᱞᱟᱹᱭᱫᱟᱹᱧ ᱡᱚᱢ ᱠᱚ ᱫᱚ ᱦᱩᱭ ᱠᱟᱱᱟ ᱛᱟᱦᱞᱮ?
ᱦᱚᱸ ᱜᱚᱝᱠᱮ ᱡᱚᱢ ᱠᱚ ᱦᱩᱭᱱᱟ᱾
ᱚᱻ
ᱴ
ᱟᱰᱤ ᱱᱟᱯᱟᱭ ᱛᱟᱦᱞᱮ᱾ ᱢᱟᱜ ᱢᱚᱲᱮ ᱠᱚᱫᱚ ᱛᱟᱦᱞᱮ ᱱᱤᱛᱚᱜ ᱫᱚ ᱡᱟᱹᱱᱤᱡ ᱠᱷᱟᱱ ᱡᱚᱛᱚ ᱴᱚᱴᱷᱟ ᱨᱮᱜᱮ ᱪᱟᱵᱟ ᱦᱤᱡᱩᱜ ᱠᱟᱱᱟ ᱛᱚ ᱵᱟᱝ?
ᱦᱳᱭ ᱟᱢᱵᱟᱵᱚᱛᱤ ᱫᱷᱟᱹᱨᱤᱡ ᱪᱟᱞᱟᱜᱼᱟ᱾ ᱟᱢᱵᱟᱵᱚᱛᱤ ᱫᱷᱟᱹᱨᱤᱡ ᱠᱚ ᱢᱟᱜ ᱢᱚᱲᱮᱜᱼᱟ ᱛᱚ᱾
ᱦᱮᱸ, ᱮᱱᱠᱷᱟᱱ ᱜᱮ ᱪᱟᱵᱟ ᱦᱤᱡᱩᱜ ᱪᱟᱵᱟᱜ ᱛᱟᱞᱦᱮ ᱦᱮᱸ ᱦᱮᱸ ᱴᱷᱤᱠ ᱜᱮᱭᱟ ᱜᱚᱝᱠᱮ ᱟᱫᱚ
ᱦᱳᱭ ᱴᱷᱤᱠ ᱜᱮᱭᱟ ᱜᱚᱢᱠᱮ ᱛᱚᱵᱮ ᱢᱟ᱾ ᱦᱳᱭ ᱜᱚᱝᱠᱮ ᱢᱟ ᱡᱚᱦᱟᱨ ᱜᱮ᱾
ᱦᱳᱭ